ᱦᱮᱞᱳ ᱦᱮᱸ
ᱦᱮᱸ ᱦᱮᱞᱳ ᱟᱸᱡᱚᱢ ᱫᱟᱵᱤᱱ ᱟᱹᱞᱤᱧᱟᱜ ᱨᱚᱲ
ᱦᱮᱸ ᱟᱸᱡᱚᱢᱚᱜ ᱠᱟᱱᱟ ᱡᱚᱦᱟᱨ ᱜᱮ
ᱦᱮᱸ ᱡᱚᱦᱟᱨ ᱜᱮ ᱦᱩᱸ ᱪᱮᱫ ᱠᱚᱵᱤᱱ ᱪᱤᱠᱟᱹ ᱵᱟᱲᱟᱭᱮᱫᱼᱟ ᱱᱤᱛᱚᱜ ᱫᱚ
ᱱᱤᱛᱚᱜ ᱫᱚ ᱪᱮᱫᱦᱚᱸ ᱵᱟᱞᱤᱧ ᱪᱤᱠᱟᱹᱭᱮᱫᱼᱟ ᱡᱚᱢ ᱵᱟᱲᱟ ᱠᱚ
ᱟᱪᱪᱷᱟ ᱟᱪᱪᱷᱟ ᱟᱪᱪᱷᱟ ᱦᱩᱸᱻ
ᱛᱟᱦᱚᱞᱮ ᱟᱵᱤᱱ ᱫᱚᱵᱤᱱ ᱱᱟᱯᱟᱭ ᱵᱟᱲᱟ ᱜᱮᱭᱟ
ᱦᱮᱸ ᱟᱹᱞᱤᱧ ᱦᱚᱸ ᱱᱟᱯᱟᱭ ᱵᱟᱲᱟ ᱜᱮ ᱟᱹᱵᱤᱱ ᱜᱮ ᱪᱮᱫ ᱞᱮᱠᱟ ᱚᱲᱟᱜ ᱠᱚᱨᱮ
ᱦᱮᱸ ᱟᱞᱤᱧ ᱦᱚᱸ ᱱᱟᱯᱟᱭ ᱵᱟᱲᱟ ᱜᱮᱭᱟᱞᱤᱧ ᱟᱨ ᱚᱲᱟᱜ ᱦᱚᱲ ᱠᱚᱦᱚᱸ ᱱᱤᱛᱚᱜ ᱫᱚᱠᱚ ᱱᱟᱯᱟᱭ ᱜᱮᱭᱟ ᱟᱫᱚ ᱚᱲᱟᱜ ᱨᱮ ᱜᱚᱲᱚᱢ ᱦᱟᱲᱟᱢ ᱢᱮᱱᱟᱭᱟ ᱥᱮ ᱟᱫᱚ ᱩᱱᱤᱜᱮ ᱵᱚᱭᱮᱥ ᱧᱚᱜ ᱟᱠᱟᱱᱟᱭ ᱩᱱᱤᱜᱮ ᱠᱟᱹᱴᱤᱡ ᱮ ᱮ ᱫᱩᱨᱵᱚᱞ ᱧᱚᱜ ᱜᱮᱭᱟ
ᱟᱪᱪᱷᱟ ᱟᱪᱪᱷᱟ ᱦᱩᱸ
ᱨᱟᱱ ᱠᱚᱞᱮ ᱟᱹᱜᱩ ᱵᱟᱲᱟ ᱦᱟᱭ ᱠᱟᱱ ᱜᱮᱭᱟ ᱟᱫᱚ ᱵᱚᱭᱮᱥ ᱦᱚᱲ ᱛᱚ ᱱᱟᱥᱮᱱᱟᱜ ᱛᱮᱜᱮ ᱵᱷᱟᱜᱤ ᱱᱟᱥᱮᱱᱟᱜ ᱛᱮᱜᱮ ᱟᱨᱦᱚᱸ ᱚᱱᱠᱟᱜ ᱜᱮ ᱨᱩᱣᱟᱹ ᱦᱟᱹᱥᱩ
ᱦᱩᱸ ᱠᱟᱹᱴᱤᱡ ᱩᱱᱠᱩ ᱫᱚ ᱢᱟᱱᱮ ᱮ ᱚᱱᱠᱟ ᱱᱤᱭᱟᱹ ᱱᱤᱛᱚᱜ ᱱᱤᱛᱚᱜ ᱥᱚᱢᱚᱭ ᱡᱮᱢᱚᱱ ᱟᱵᱚ ᱠᱚ ᱡᱟᱦᱟᱸ ᱨᱤᱪ ᱵᱚᱱ ᱡᱚᱢ ᱫᱟᱲᱮᱭᱟᱜ ᱠᱟᱱᱟ ᱢᱟᱱᱮ ᱥᱩᱱᱩᱢ ᱠᱚ ᱵᱮᱥᱤ ᱯᱮᱸᱭᱟᱡᱽ ᱵᱩᱞᱩᱝ ᱡᱷᱚᱛᱚᱱᱟᱜ ᱵᱮᱥᱤ ᱵᱮᱥᱤ ᱢᱚᱱ ᱞᱟᱜᱟᱭ ᱟ ᱠᱤᱱᱛᱩ ᱩᱱᱠᱩ ᱫᱚ ᱱᱤᱛᱳᱜ ᱫᱚ ᱚᱱᱠᱟ ᱨᱤᱡ ᱫᱚ ᱡᱚᱢ ᱞᱟᱹᱠᱛᱤ ᱵᱟᱝ ᱠᱟᱱᱟ
ᱦᱮᱸ ᱦᱮᱸ ᱩᱱᱠᱩ ᱫᱚ ᱱᱤᱛᱚᱜ ᱫᱚ ᱚᱱᱟ ᱠᱚᱫᱚ ᱵᱟᱝᱠᱚ ᱥᱟᱦᱟᱣ ᱫᱟᱲᱮᱭᱟᱜᱼᱟ ᱥᱮ ᱟᱵᱚ ᱡᱟᱦᱟᱸ ᱞᱮᱠᱟ ᱵᱩᱱ ᱡᱚᱢ ᱧᱩᱭᱮᱫᱟ ᱟᱵᱚᱣᱟᱜ ᱢᱟ ᱫᱟᱲᱮ ᱢᱮᱱᱟᱜ ᱛᱮ ᱡᱷᱚᱛᱚ ᱞᱮᱠᱟᱱᱟᱜ ᱜᱮᱵᱚᱱ ᱡᱚᱢᱼ ᱧᱩᱩ ᱫᱟᱲᱮᱭᱟᱜ ᱠᱟᱱᱟ ᱥᱟᱦᱟᱣ ᱨᱮᱱᱟᱜ ᱫᱟᱲᱮ ᱦᱚᱸ ᱢᱮᱱᱟᱜ ᱛᱟᱵᱚᱱᱟ ᱟᱨ ᱵᱚᱭᱚᱥ ᱦᱚᱲ ᱫᱚ ᱱᱤᱛᱚᱜ ᱫᱚ ᱚᱱᱟ ᱠᱚᱫᱚ ᱵᱟᱭ ᱥᱟᱦᱟᱣ ᱫᱟᱲᱮᱭᱟᱜᱼᱟ
ᱦᱮᱸ
ᱦᱳᱭ ᱛᱟᱦᱚᱞᱮ ᱟᱯᱮᱥᱮᱫ ᱫᱚ ᱫᱟᱜ ᱡᱟᱹᱲᱤ ᱠᱚ ᱪᱮᱫ ᱞᱮᱠᱟ ᱦᱩᱭᱩᱜ ᱠᱟᱱᱟ ᱥᱮ ᱵᱟᱝ
ᱦᱮᱸ ᱛᱮᱦᱮᱧ ᱫᱚ ᱫᱟᱜ ᱫᱚ ᱵᱟᱭ ᱫᱟᱜ ᱠᱟᱜᱼᱟ ᱦᱚᱞᱟ ᱜᱮ ᱫᱟᱜ ᱞᱮᱫᱟᱭ ᱛᱮᱦᱮᱧ ᱫᱚ ᱢᱟᱱᱮ ᱚᱱᱠᱟ ᱥᱤᱛᱩᱝ ᱦᱚᱸ ᱵᱟᱭ ᱥᱤᱛᱩᱝ ᱟᱠᱟᱫᱼᱟ ᱰᱩᱸᱰᱨᱩᱜ ᱠᱟᱜ ᱛᱟᱦᱮᱸ ᱟᱨ ᱫᱚᱢᱮ ᱜᱚᱨᱚᱢ ᱵᱩᱡᱷᱟᱹᱜ ᱠᱟᱱ ᱛᱟᱦᱮᱸᱼᱟ
ᱟᱯᱮ ᱥᱮᱱ ᱜᱮ ᱪᱮᱫ ᱞᱮᱠᱟ ᱫᱟᱜ ᱞᱮᱫᱟᱭ ᱥᱮ ᱵᱟᱝ ᱛᱮᱦᱮᱧ
ᱟᱞᱮ ᱥᱮᱫ ᱫᱚ ᱛᱮᱦᱮᱤᱧ ᱟᱜ ᱟᱵᱚᱦᱟᱣᱟ ᱫᱚ ᱫᱟᱜ ᱡᱟᱹᱲᱤ ᱫᱚ ᱵᱟᱝ ᱦᱩᱭ ᱟᱠᱟᱱᱟ ᱟᱞᱮ ᱥᱮᱫ ᱦᱚᱸ ᱢᱟᱱᱮ ᱥᱤᱛᱩᱝ ᱫᱚ ᱵᱟᱭ ᱥᱤᱛᱩᱝ ᱟᱠᱟᱫ ᱛᱟᱦᱮᱸᱜᱼᱟ ᱚᱱᱠᱟ ᱰᱩᱸᱰᱨᱩᱜ ᱰᱩᱸᱰᱨᱟᱹᱜ ᱵᱷᱟᱵ ᱢᱟᱱᱮ ᱨᱤᱢᱤᱞ ᱨᱤᱢᱤᱞ ᱵᱷᱟᱵ ᱠᱟᱜ ᱛᱟᱦᱮᱸ ᱟᱭ ᱟᱫᱚ ᱚᱱᱠᱟ ᱫᱟᱜ ᱠᱚᱫᱚ ᱵᱟᱝ ᱦᱮᱡ ᱞᱮᱱᱟ ᱟᱫᱚ ᱚᱱᱠᱟ ᱥᱤᱛᱩᱝ ᱫᱚ ᱵᱟᱭ ᱥᱤᱛᱩᱝ ᱟᱠᱟᱜ ᱛᱤᱦᱤᱧ ᱫᱚ
ᱟᱪᱪᱷᱟ ᱟᱪᱪᱷᱟ ᱦᱮᱸ ᱜᱚᱨᱚᱢ ᱵᱩᱡᱷᱟᱹᱜ ᱠᱟᱱ ᱛᱟᱦᱮᱸᱫ
ᱦᱮᱸ ᱦᱮᱸ ᱛᱟᱦᱚᱞᱮ ᱪᱟᱥ ᱠᱟᱹᱢᱤ ᱠᱚᱫᱚ ᱯᱮ ᱮᱛᱚᱦᱚᱵ ᱠᱮᱭᱟ ᱥᱮ ᱵᱟᱝᱟ
ᱦᱮᱸ ᱮᱛᱚᱵ ᱠᱟᱜᱼᱟ ᱠᱚ ᱟᱞᱮ ᱥᱮᱱ ᱫᱚ ᱟᱫᱚ ᱠᱟᱛᱷᱟ ᱦᱩᱭᱩᱜ ᱠᱟᱱᱟ ᱟᱞᱤᱧ ᱛᱚ ᱵᱟᱨᱦᱨᱮ ᱨᱮᱞᱤᱧ ᱛᱟᱦᱮᱱ ᱜᱮᱭᱟ ᱛᱚ ᱢᱟᱱᱮ ᱚᱲᱟᱜ ᱦᱚᱲ ᱜᱮ ᱢᱟᱱᱮ ᱯᱷᱳᱱ ᱠᱟᱛᱮ ᱠᱚ ᱞᱟᱹᱭ ᱟᱫ ᱞᱤᱧᱟ ᱱᱤᱭᱟᱹ ᱠᱚ ᱨᱚᱦᱚᱭ ᱦᱩᱭᱱᱟ ᱱᱚᱰᱮ ᱥᱤᱭᱳᱜ ᱦᱩᱭᱩᱜ ᱠᱟᱱᱟ ᱛᱮᱦᱮᱸᱧ ᱛᱟᱦᱚᱞᱮ ᱟᱯᱮ ᱥᱮᱱ ᱫᱚ ᱢᱟᱱᱮ ᱱᱮᱛᱟᱨ ᱫᱚ ᱚᱱᱟ ᱡᱟᱦᱟᱸ ᱠᱚ ᱴᱨᱟᱠᱴᱟᱨ ᱛᱮᱠᱚ ᱥᱤᱭᱮᱜᱼᱟ ᱴᱨᱟᱠᱴᱟᱨ ᱛᱮᱠᱚ ᱥᱤ ᱜᱮᱭᱟ ᱥᱮ ᱢᱟᱱᱮ ᱤᱭᱟᱹ ᱛᱮᱜᱮ ᱦᱮᱸ ᱰᱟᱝᱨᱟ ᱛᱮᱜᱮ ᱰᱟᱝᱨᱟ ᱱᱟᱦᱮᱞ ᱛᱮᱜᱮ
ᱟᱪᱪᱷᱟ ᱦᱮᱸ ᱥᱤ ᱫᱚ ᱦᱩᱭᱩᱜ ᱠᱟᱱᱟ ᱮ ᱠᱷᱮᱛ ᱫᱚᱞᱮ ᱞᱚᱥᱚᱫ ᱜᱮᱭᱟᱜ ᱰᱟᱝᱨᱟ ᱠᱚᱛᱮ ᱦᱚᱸ ᱛᱟᱨᱯᱚᱨᱮ ᱱᱮᱛᱟᱨ ᱢᱟ ᱟᱹᱰᱤ ᱞᱮᱠᱟᱱᱟᱜ ᱴᱟᱠᱴᱟᱨ ᱠᱚ ᱩᱸᱰᱩ ᱟᱠᱟᱱᱟ ᱥᱮ ᱚᱱᱟ ᱠᱚ ᱛᱮᱦᱚᱞᱮ ᱥᱤ ᱦᱚᱪᱚᱭ ᱜᱮᱭᱟ ᱟᱫᱚ ᱱᱚᱜ- ᱚᱭ ᱟᱥᱟᱲ ᱵᱚᱸᱜᱟ ᱫᱤᱱ ᱛᱚ ᱟᱫᱚ ᱚᱱᱠᱟ ᱡᱩᱫᱤ ᱫᱚᱢᱮ ᱧᱚᱜ ᱮ ᱫᱟᱜ ᱠᱮᱫᱟ ᱛᱟᱦᱚᱞᱮ ᱡᱩᱫᱤ ᱡᱷᱚᱛᱚ ᱠᱷᱮᱛ ᱵᱟᱹᱫᱽ ᱠᱚ ᱫᱟᱜ ᱮᱱᱟ ᱛᱟᱦᱚᱞᱮ ᱩᱱ ᱥᱩᱢᱚᱭ ᱢᱟ ᱱᱟᱦᱮᱞ ᱛᱮᱢᱟ ᱩᱱᱟᱹᱜ ᱵᱟᱝ ᱞᱚᱜᱚᱱᱚᱜᱼᱟ ᱠᱟᱹᱢᱤ ᱛᱟᱦᱚᱞᱮ ᱟᱫᱚ ᱮ ᱵᱟᱱᱟᱨ ᱛᱮᱜᱮ ᱞᱮ ᱥᱤ ᱦᱚᱪᱚᱭᱟ ᱩᱱᱫᱚ ᱚᱲᱟᱜ ᱨᱮᱱᱟᱜ ᱱᱟᱦᱮᱞ ᱛᱮᱦᱚᱸ ᱟᱨ ᱮ ᱱᱚᱶᱟ ᱴᱨᱟᱠᱴᱟᱨ ᱠᱚᱦᱚᱸ ᱞᱮ ᱞᱟᱜᱟᱣ-ᱟ᱾
ᱟᱪᱪᱷᱟ
ᱵᱟᱠᱷᱟᱱ ᱠᱷᱮᱛ ᱠᱚᱨᱮ ᱫᱟᱜ ᱫᱚ ᱟᱸᱡᱮᱫᱚᱜᱼᱟ ᱥᱮ ᱜᱷᱩᱴᱩ ᱠᱷᱮᱛ ᱠᱚᱨᱮ ᱫᱚ
ᱦᱩᱸ ᱦᱩᱸ ᱛᱟᱦᱚᱞᱮ ᱨᱚᱦᱚᱭ ᱠᱚᱫᱚ ᱛᱤᱱᱟᱹᱜ ᱥᱟᱹᱜᱤᱧ ᱠᱮᱜᱼᱟ ᱯᱮ ᱦᱩᱭ ᱱᱟᱥᱮ ᱟᱹᱣᱨᱤ
ᱦᱮᱸ ᱨᱚᱦᱚᱭ ᱠᱚᱫᱚ ᱮ ᱮᱦᱚᱵ ᱮᱫᱼᱟ ᱞᱮ ᱱᱚᱜᱼᱚᱭ ᱮ ᱱᱤᱛᱚᱜ ᱫᱚ ᱦᱩᱭᱩᱜ ᱠᱟᱱᱟ ᱪᱮᱫ ᱠᱚ ᱞᱟᱹᱭ-ᱟ ᱠᱷᱮᱛ ᱠᱚᱞᱮ ᱚᱱᱮ ᱡᱟᱦᱟᱸ ᱠᱚ ᱞᱟᱹᱭ ᱫᱟ ᱵᱷᱤᱛᱟᱹ ᱠᱚᱞᱮ ᱢᱟᱜ ᱮᱫᱟ ᱠᱷᱮᱛ ᱠᱚᱞᱮ ᱥᱟᱯᱷᱟ ᱵᱟᱲᱟᱭᱮᱫᱼᱟ ᱦᱟᱸᱜ ᱠᱷᱟᱱ
ᱟᱪᱪᱷᱟ ᱟᱪᱪᱷᱟ ᱦᱮᱸ
ᱱᱚᱜᱼᱚᱭ ᱵᱟᱨᱥᱤ ᱜᱟᱱ ᱯᱚᱨᱮ ᱜᱮᱞᱮ ᱦᱮᱸ ᱦᱮᱸ ᱛᱚᱞᱟ ᱠᱚᱫᱚ ᱦᱟᱨᱟ ᱟᱠᱟᱱᱟ ᱵᱟᱨᱥᱤ ᱜᱟᱱ ᱯᱚᱨᱮ ᱜᱮ ᱦᱟᱸᱜ ᱞᱮ ᱨᱚᱦᱚᱭ ᱠᱟᱹᱢᱤ ᱫᱚᱞᱮ ᱮᱦᱚᱵ-ᱟ᱾
ᱟᱪᱪᱷᱟ ᱦᱩᱸ ᱦᱩᱸ
ᱟᱯᱮ ᱥᱮᱫ ᱫᱚ ᱞᱟᱹᱭ ᱠᱮᱟᱢ ᱨᱚᱦᱚᱭ ᱠᱟᱹᱢᱤ ᱫᱚ ᱮᱛᱚᱦᱚᱵ ᱟᱠᱟᱱᱟ ᱵᱟᱝ
ᱦᱩᱸ ᱦᱩᱸ
ᱡᱟᱦᱟᱸ ᱠᱚ ᱢᱟᱱᱮ ᱞᱟᱦᱟ ᱞᱟᱦᱟ ᱧᱚᱜ ᱨᱮ ᱠᱟᱹᱴᱤᱡ ᱤᱭᱟᱹ ᱜᱮᱭᱟᱞᱮ ᱨᱚᱦᱚᱭ ᱜᱮᱭᱟᱞᱮ ᱚᱱᱟ ᱠᱚᱫᱚ ᱨᱚᱦᱚᱭ ᱮᱛᱚᱦᱚᱵ ᱠᱟᱱᱟ
ᱟᱪᱪᱷᱟ ᱟᱪᱪᱷᱟ ᱛᱟᱞᱦᱮ ᱱᱚᱜ-ᱚᱭ ᱫᱟᱜ ᱡᱟᱹᱲᱤ ᱦᱩᱭᱩᱜ ᱠᱟᱱᱟ ᱛᱟᱦᱚᱞᱮ ᱦᱟᱹᱠᱩ ᱠᱚᱯᱮ ᱥᱟᱵ ᱮᱫ ᱠᱚᱣᱟ ᱥᱮ ᱵᱟᱝ-ᱟ᱾
ᱦᱮᱸ ᱦᱟᱹᱠᱩ ᱠᱚ ᱟᱫᱚ ᱟᱹᱞᱤᱧ ᱫᱚ ᱵᱟᱹᱞᱤᱧ ᱪᱟᱞᱟᱣ ᱵᱟᱲᱟᱜ ᱜᱮᱭᱟ ᱦᱟᱹᱠᱩ ᱥᱟᱵ ᱠᱚ ᱵᱟᱞᱤᱧ ᱫᱟᱲᱮᱭᱟᱜ ᱜᱮᱭᱟ ᱦᱮᱸ ᱪᱟᱞᱟᱣ ᱫᱚᱠᱚ ᱪᱟᱞᱟᱜ ᱜᱮᱭᱟ ᱜᱚᱲᱚ ᱞᱮᱠᱟ ᱪᱟᱜ ᱟᱨᱠᱤ ᱮᱸ ᱩᱱᱠᱩ ᱜᱚᱲᱚ ᱟᱞᱤᱧ ᱫᱚᱞᱤᱧ ᱪᱟᱞᱟᱜᱼᱟ ᱦᱳᱭᱛᱚ ᱦᱟᱠᱩ ᱠᱚ ᱥᱟᱵ ᱠᱟᱜ ᱠᱚᱣᱟ ᱥᱮ ᱠᱟᱴᱠᱚᱢ ᱠᱚ ᱥᱟᱵ ᱠᱟᱜ ᱠᱚᱣᱟ ᱟᱫᱚ ᱟᱹᱞᱤᱧ ᱫᱚ ᱠᱟᱴᱠᱚᱢ ᱠᱚ ᱥᱟᱵ ᱞᱤᱧ ᱪᱟᱞᱟᱜᱼᱟ ᱢᱟᱱᱮ ᱠᱟᱴᱠᱚᱢ ᱞᱤᱧ ᱥᱟᱵ ᱠᱟᱠᱚᱣᱟ ᱵᱮᱜᱽ ᱨᱮ
ᱦᱮᱸ ᱦᱮᱸ ᱦᱮᱸ ᱦᱟᱠᱩ ᱠᱟᱴᱠᱚᱢ ᱦᱚᱸ ᱡᱷᱚᱛᱚ ᱦᱚᱲ ᱫᱚ ᱵᱟᱠᱚ ᱥᱟᱵ ᱫᱟᱲᱮᱭᱟᱠᱚ ᱜᱮᱭᱟ᱾
ᱦᱮᱸ ᱦᱮᱸ ᱟᱫᱚ ᱠᱟᱛᱷᱟ ᱦᱩᱭᱩᱜ ᱠᱟᱱᱟ ᱟᱞᱤᱧ ᱫᱚ ᱢᱟᱱᱮ ᱚᱲᱟᱜ ᱨᱮᱛᱚ ᱵᱟᱹᱞᱤᱧ ᱛᱟᱦᱮᱱ ᱜᱮᱭᱟ ᱵᱟᱨᱦᱮᱼᱼ ᱥᱮᱫ ᱨᱮᱞᱤᱧ ᱛᱟᱦᱮᱱ ᱜᱮᱭᱟ ᱛᱚ ᱡᱟᱦᱟᱸ ᱛᱤᱥ ᱨᱮ ᱦᱚᱭᱛᱚ ᱪᱟᱞᱟᱣᱱᱟᱞᱤᱧ ᱛᱚᱠᱷᱚᱱ ᱦᱚᱭᱛᱚ ᱦᱟᱹᱠᱩ ᱥᱟᱵ ᱦᱟᱠᱩ ᱠᱟᱴᱠᱚᱢ ᱥᱟᱵ ᱠᱚ ᱠᱚ ᱪᱟᱞᱟᱣ ᱮᱱᱟ ᱛᱚᱠᱷᱚᱱ ᱛᱚ ᱦᱟᱸᱜ ᱵᱟᱰᱟᱭ ᱵᱟᱹᱱᱩᱜᱼᱟ ᱪᱮᱠᱟ ᱥᱟᱵ ᱦᱩᱭᱩᱜᱼᱟ ᱩᱱᱟᱹᱜ ᱚᱱᱠᱟ ᱩᱱᱟᱹᱜ ᱵᱟᱰᱟᱭ ᱵᱟᱹᱱᱩᱜᱼᱟ ᱵᱟᱞᱤᱧ ᱥᱟᱵ ᱫᱟᱲᱮᱭᱟᱜᱼᱟ ᱵᱟᱹᱞᱤᱧ ᱥᱟᱵ ᱵᱟᱲᱟ ᱟᱠᱟᱫ ᱠᱚᱣᱟ ᱛᱚ ᱩᱱ ᱫᱤᱱ ᱠᱷᱚᱱᱟᱜ
ᱦᱮᱸ ᱦᱮᱸ ᱟᱞᱮ ᱦᱚᱸ ᱛᱚᱠᱷᱚᱱ ᱚᱱᱮ ᱞᱮᱛᱟᱲ ᱜᱮ ᱟᱞᱮᱥᱮᱫ ᱢᱟ ᱵᱟᱨᱥᱤᱧ ᱯᱮ ᱫᱤᱱ ᱫᱚᱢᱮ ᱫᱟᱜ ᱠᱮᱫᱟᱭ ᱛᱟᱦᱞᱮ ᱦᱟᱹᱠᱩ ᱠᱚᱫᱚᱞᱮ, ᱦᱟᱠᱩ ᱠᱚᱫᱚᱞᱮ ᱥᱟᱵ ᱵᱟᱲᱟ ᱠᱮᱫ ᱠᱚᱜᱮᱭᱟ ᱛᱟᱦᱚᱞᱮ ᱟᱨᱚ ᱚᱱᱠᱟ ᱜᱮ ᱥᱮᱛᱟᱜ ᱵᱮᱲᱟ ᱦᱚᱸ ᱜᱚᱝᱜᱷᱟ ᱠᱚᱞᱮ ᱦᱟᱞᱟᱝ ᱟᱹᱜᱩ ᱠᱮᱫ ᱠᱚᱫ ᱢᱮ
ᱟᱪᱪᱷᱟ ᱦᱩᱸ ᱛᱟᱦᱚᱞᱮ ᱟᱯᱮ ᱥᱮᱫ ᱫᱚ ᱚᱱᱠᱟ ᱱᱤᱛᱚᱜ ᱡᱟᱦᱟᱸ ᱵᱤᱨ ᱠᱚᱨᱮ ᱡᱟᱦᱟᱱ ᱡᱤᱱᱤᱥ ᱠᱚ ᱧᱟᱢᱚᱜᱼᱟ ᱯᱩᱴ ᱛᱟᱹᱣ ᱠᱚ ᱧᱟᱢᱮᱜ ᱜᱮᱭᱟ, ᱛᱟᱦᱞᱮ ᱟᱯᱮ ᱥᱮᱫ ᱫᱚ ᱵᱤᱨ ᱠᱚᱨᱮ ᱯᱩᱴᱠᱟᱹ ᱠᱚ ᱧᱟᱢᱚᱜ ᱠᱟᱱᱟ ᱥᱮ ᱵᱟᱝ?
ᱦᱮᱸ ᱟᱞᱮᱥᱮᱫ ᱫᱚ ᱚᱱᱠᱟ ᱵᱤᱨ ᱫᱚ ᱵᱤᱨ ᱧᱚᱜ ᱜᱮᱭᱟ ᱟᱫᱚ ᱯᱩᱴᱠᱟᱹ ᱠᱚᱫᱚ ᱧᱟᱢ ᱫᱚᱠᱚ ᱠᱚ ᱧᱟᱢᱚᱜ ᱠᱟᱱ ᱜᱮᱭᱟ ᱦᱟᱞᱟᱝ ᱟᱹᱜᱩ ᱞᱮᱫ ᱠᱚᱜᱮᱭᱟᱞᱮ ᱯᱩᱴᱠᱟᱹ ᱟᱫᱚ ᱩᱫ ᱫᱚ ᱮᱢᱚᱱ ᱛᱮ ᱮᱢᱚᱱᱚᱜ ᱠᱟᱱᱟ ᱩᱫ ᱫᱚ ᱩᱱᱟᱹᱜ ᱫᱚ ᱵᱟᱝᱟ᱾ ᱮ ᱯᱩᱴᱠᱟᱹ ᱜᱮ ᱱᱤᱛᱚᱜ ᱫᱚᱠᱚ ᱮᱢᱚᱱᱚᱜ ᱠᱟᱱᱟ ᱫᱟᱜ ᱠᱮᱫᱟᱭ ᱥᱮ,
ᱦᱩᱸ ᱦᱩᱸ ᱱᱤᱛᱚᱜ ᱫᱚ ᱦᱟᱸᱜ ᱯᱩᱴᱠᱟᱹ ᱜᱮᱠᱚ ᱚᱢᱚᱱᱚᱜᱼᱟ᱾
ᱟ ᱦᱳᱭ
ᱟᱯᱮᱥᱮᱱ ᱫᱚ ᱢᱟᱱᱮ ᱵᱚᱪᱷᱚᱨ ᱨᱮ ᱡᱮᱢᱚᱱ ᱡᱟᱦᱟᱸ ᱥᱮᱫ ᱠᱚᱨᱮ ᱫᱚ ᱵᱚᱪᱷᱚᱨ ᱨᱮ ᱵᱟᱨ ᱫᱷᱟᱣ ᱠᱟᱛᱮ ᱪᱟᱥ ᱠᱚ ᱦᱩᱭᱩᱜᱼᱟ ᱛᱟᱯᱚᱨᱮ ᱟᱱᱟᱡ ᱠᱚ ᱪᱟᱥ ᱦᱩᱭᱩᱜ ᱜᱮᱭᱟ ᱥᱚᱵᱽᱡᱤ ᱠᱚ, ᱚᱱᱠᱟ ᱛᱟᱦᱞᱮ ᱟᱯᱮ ᱥᱮᱱ ᱨᱮᱫᱚ ᱪᱟᱥ ᱦᱩᱭᱩᱜ ᱜᱮᱭᱟ ᱥᱮ ᱵᱟᱝᱼᱟ ᱪᱚ ᱥᱚᱵᱽᱡᱤ ᱠᱚ ᱚᱱᱠᱟ ᱡᱟᱦᱟᱱᱟᱜ ᱡᱚᱢ ᱛᱮᱭᱟᱜ ᱦᱩᱲᱩ ᱵᱟᱫ ᱦᱩᱲᱩ ᱛᱚ ᱜᱚᱴᱟᱜᱮ ᱦᱩᱭᱩᱜᱟ
ᱦᱮᱸ ᱟᱞᱮ ᱥᱮᱫ ᱫᱚ ᱡᱟᱦᱟᱸᱢ ᱞᱟᱹᱭ ᱠᱮᱫᱼᱟ ᱥᱚᱵᱡᱤ ᱠᱚ ᱪᱟᱥ ᱟᱨ ᱦᱩᱲᱩ ᱠᱚ ᱡᱚᱛᱚ ᱞᱮ ᱪᱟᱥ ᱜᱮᱭᱟ ᱦᱩᱲᱩ ᱫᱚ ᱮᱸᱜ ᱞᱟᱹᱭ ᱜᱟᱱᱚᱜᱼᱟ ᱵᱟᱨ ᱫᱷᱟᱣ ᱞᱮ ᱪᱟᱥᱟ ᱠᱤᱱᱛᱩ ᱢᱤᱫ ᱫᱷᱟᱣ-ᱟᱜ ᱜᱮ ᱵᱷᱟᱹᱜᱤ ᱴᱷᱤᱠ ᱫᱚ ᱦᱩᱭᱩᱜᱼᱟ᱾ ᱱᱚᱣᱟ ᱡᱟᱦᱟᱸ ᱟᱥᱟᱲ ᱵᱚᱸᱜᱟ ᱫᱤᱱ ᱞᱮ ᱪᱟᱥᱟ᱾ ᱟᱨ ᱫᱷᱚᱨᱚᱱ ᱦᱩᱲᱩ ᱫᱚ ᱚᱱᱠᱟ ᱞᱮᱠᱟ ᱫᱟᱜ ᱠᱚ ᱵᱟᱝ ᱛᱟᱦᱮᱱᱟ ᱵᱟᱹᱭᱦᱟᱹᱲ ᱠᱚᱨᱮ ᱟᱫᱚ ᱚᱱᱠᱟ ᱫᱚ ᱵᱟᱝ ᱦᱩᱭᱩᱜᱼᱟ ᱟᱨ ᱥᱚᱵᱡᱤ ᱠᱚᱦᱚᱸ ᱞᱮ ᱪᱟᱥ ᱴᱤᱠ ᱜᱮᱭᱟ ᱱᱚᱜ-ᱚᱭ ᱱᱤᱛᱚᱜ ᱟᱥᱟᱲ ᱵᱚᱸᱜᱟ ᱫᱤᱱ ᱫᱚ ᱠᱟᱹᱴᱤᱡ ᱚᱱᱠᱟ ᱫᱟᱜ ᱠᱚ ᱡᱩᱫᱤ ᱮᱸᱜ ᱫᱟᱜ ᱡᱟᱹᱲᱤ ᱦᱩᱭᱩᱜᱼᱟ, ᱥᱮᱨᱢᱟ ᱫᱟᱜ ᱡᱟᱹᱲᱤ ᱛᱟᱦᱚᱞᱮ ᱟᱫᱚ ᱚᱱᱠᱟᱞᱮ ᱨᱚᱦᱚᱭ ᱠᱟᱜ ᱜᱮᱭᱟ ᱵᱷᱚᱨᱵᱩᱴᱤ ᱠᱚ ᱛᱟᱯᱚᱨᱮ ᱵᱮᱸᱜᱟᱲ ᱠᱚ ᱟᱨ ᱵᱟᱲᱜᱮ ᱠᱚᱨᱮ ᱢᱟ ᱢᱮᱱᱟᱜ ᱜᱮ ᱮᱢᱟᱱ ᱛᱮᱱᱟᱜ ᱚᱱᱮ ᱟᱲᱟᱜ ᱥᱟᱠᱟᱢ ᱠᱚ ᱥᱟᱶᱛᱮ ᱱᱮᱛᱟᱨ ᱢᱟ ᱨᱟᱦᱤᱨ ᱡᱚᱸᱰᱨᱟ ᱚᱱᱟᱼᱼ
ᱦᱮᱸ ᱦᱮᱸ
ᱦᱳᱭ ᱛᱟᱦᱞᱮ ᱟᱯᱮ ᱥᱮᱫ ᱫᱚ ᱪᱮᱫ ᱞᱮᱠᱟ ᱱᱚᱣᱟ ᱥᱚᱵᱡᱤ ᱪᱟᱥ ᱠᱚ ᱦᱩᱭᱩᱜ-ᱟ ᱥᱮ ᱵᱟᱝ?
ᱥᱚᱵᱽᱡᱤ ᱠᱚᱫᱚ ᱵᱟᱝ ᱥᱩᱫᱩ ᱦᱩᱲᱩ ᱜᱮ ᱢᱤᱫ ᱵᱚᱪᱷᱚᱨ ᱜᱮᱞᱮ ᱪᱟᱥ ᱜᱮᱭᱟ᱾ ᱟᱞᱮ ᱫᱚ ᱱᱤᱭᱟᱹ ᱠᱷᱟᱹᱛᱤᱨ ᱵᱟᱞᱮ, ᱪᱟᱥᱟ ᱢᱟᱱᱮ ᱦᱟᱹᱛᱤ ᱠᱚᱠᱚ ᱦᱤᱡᱩᱜ ᱜᱮᱭᱟ ᱛᱚ ᱵᱤᱥᱤ ᱟᱨ ᱦᱟᱹᱛᱤ ᱫᱚ ᱥᱚᱵᱡᱤ ᱪᱮᱛᱟᱱ ᱨᱮ ᱵᱮᱥᱤ ᱡᱟᱹᱥᱛᱤ ᱠᱷᱩᱛᱤ ᱢᱮᱱᱟᱜ ᱛᱟᱠᱚ ᱢᱮᱱᱟᱜᱼᱟ᱾ ᱚᱱᱟ ᱠᱷᱟᱹᱛᱤᱨ ᱵᱟᱞᱮ ᱤᱭᱟᱹᱭ ᱜᱮᱭᱟ ᱦᱮᱸ
ᱠᱚ ᱦᱤᱡᱩᱜ ᱜᱮᱭᱟ
ᱦᱮᱸ ᱦᱮᱸ ᱦᱟᱡᱩᱜ ᱜᱮᱭᱟ ᱠᱚ, ᱦᱮ ᱰᱮᱞᱤᱜᱮ ᱰᱮᱞᱤ ᱧᱚᱜ ᱜᱮ ᱞᱟᱹᱭ ᱞᱮᱠᱷᱟᱡ ᱫᱚ᱾
ᱛᱟᱦᱞᱮ ᱟᱯᱮ ᱥᱮᱫ ᱫᱚ ᱚᱱᱠᱟ ᱵᱤᱨ ᱠᱚᱫᱚ ᱵᱟᱹᱱᱩᱜ ᱠᱟᱜ-ᱟ?
ᱟᱹᱰᱤ ᱡᱳᱨ ᱢᱮᱱᱟᱜᱼᱟ ᱵᱤᱨ ᱠᱚᱫᱚ᱾
ᱵᱤᱨ ᱢᱮᱱᱟᱜᱼᱟ ᱵᱟᱝ?
ᱦᱩᱸ ᱦᱩᱸ
ᱚ ᱟᱞᱮ ᱥᱮᱫ ᱦᱚᱸ ᱵᱤᱨ ᱫᱚ ᱵᱤᱨ ᱜᱮᱭᱟ ᱢᱮᱱᱠᱷᱟᱱ ᱚᱱᱠᱟ ᱦᱟᱹᱛᱤ ᱠᱚᱫᱚ ᱵᱟᱠᱚ ᱦᱤᱡᱩᱜ ᱜᱮᱭᱟ ᱾ ᱢᱟᱱᱮ ᱵᱤᱞᱟᱹᱛ ᱥᱮᱫ ᱠᱚ ᱦᱤᱡᱩᱜ-ᱟ ᱢᱮᱱᱠᱷᱟᱱ ᱟᱞᱮᱥᱮᱫ ᱫᱚ ᱚᱱᱠᱟ ᱫᱚ ᱵᱟᱠᱚ ᱯᱟᱨᱚᱢᱚᱜ-ᱟ ᱾
ᱟᱪᱪᱷᱟ ᱟᱪᱪᱷᱟ ᱟᱞᱮ ᱥᱮᱫ ᱫᱚ ᱢᱟᱱᱮ ᱰᱮᱞᱤ ᱜᱮ ᱩᱰᱩᱝᱚᱜ-ᱟᱭ ᱥᱮ ᱡᱟᱦᱟᱸᱭ ᱪᱟᱥᱟᱭ ᱩᱱᱤ ᱪᱟᱹᱥᱤ ᱟᱹᱲᱤᱥᱚᱜ-ᱟᱭ ᱛᱤᱱᱟᱹᱜ ᱮᱢ ᱪᱟᱥᱟ ᱰᱮᱞᱤ ᱠᱚ ᱡᱚᱢᱟ ᱡᱩᱫᱤ ᱢᱤᱫᱴᱟᱝ ᱟᱹᱲᱤᱥ ᱵᱩᱡᱷᱟᱹᱜ-ᱟ‌ ᱾
ᱦᱳᱭ ᱦᱳᱭ ᱡᱩᱫᱤ ᱪᱟᱥ ᱟᱵᱟᱫ ᱠᱚ ᱠᱷᱚᱛᱤ ᱜᱤᱰᱤ ᱠᱟᱜ-ᱟ ᱢᱟᱱᱮ ᱟᱹᱰᱤ ᱠᱷᱟᱨᱟᱯ ᱵᱩᱡᱷᱟᱹᱜ-ᱟ ᱾
ᱦᱩᱸ ᱦᱩᱸ ᱟᱫᱚ ᱱᱤᱛᱚᱜ ᱚᱻ ᱱᱤᱛᱚᱜ ᱢᱟ ᱡᱚᱛᱚ ᱦᱚᱲᱠᱚ ᱪᱟᱥ ᱮᱜ-ᱟ ᱦᱩᱲᱩ ᱡᱮᱢᱚᱱ ᱱᱤᱛᱚᱜ ᱫᱚ ᱡᱷᱚᱛᱚ ᱦᱚᱲᱠᱚ ᱪᱟᱥ ᱜᱮᱭᱟ ᱾ ᱱᱤᱛᱚᱜ ᱫᱚ ᱢᱟᱱᱮ ᱦᱟᱹᱛᱤ ᱠᱚ ᱦᱤᱡᱩᱜ ᱨᱮᱦᱚᱸ ᱡᱷᱚᱛᱚ ᱦᱚᱲᱟᱜ ᱠᱚ ᱡᱚᱢᱟ ᱛᱚ ᱟᱹᱲᱤᱥ ᱵᱟᱭ ᱵᱩᱡᱷᱟᱹᱣᱟ ᱪᱟᱹᱥᱤ ᱟᱨ ᱡᱟᱦᱟᱸ ᱥᱚᱢᱚᱭ ᱥᱩᱫᱩ ᱡᱮᱢᱚᱱ ᱮᱸ ᱢᱤᱫ ᱫᱷᱟᱣ ᱜᱮ ᱪᱟᱥ ᱦᱩᱭᱩᱜ-ᱟ ᱛᱟᱦᱞᱮ ᱛᱚᱠᱷᱚᱱ ᱛᱚ ᱡᱚᱛᱚ ᱦᱚᱲ ᱛᱚ ᱵᱟ ᱡᱩᱫᱤ ᱵᱟᱨ ᱫᱷᱟᱣ ᱪᱟᱥ ᱠᱮᱫ-ᱟ ᱛᱟᱦᱚᱞᱮ ᱡᱷᱚᱛᱚ ᱦᱚᱲ ᱛᱚ ᱵᱟᱠᱚ ᱪᱟᱥᱟ ᱛᱚᱠᱷᱚᱱ ᱟᱡᱟᱜ ᱮᱠᱞᱟ ᱦᱩᱲᱩ ᱠᱚ ᱧᱟᱢᱟ ᱢᱟᱱᱮ ᱡᱷᱚᱛᱚ ᱠᱚ ᱡᱚᱢ ᱪᱟᱵᱟ ᱩᱛᱟᱹᱨ ᱛᱟᱭᱟ ᱤᱱᱟᱹ ᱠᱷᱟᱹᱛᱤᱨ ᱢᱟᱱᱮ ᱡᱩᱫᱤ ᱠᱷᱩᱵ ᱠᱚᱢ ᱠᱚ ᱪᱟᱥ ᱜᱮᱭᱟ ᱟᱞᱮᱥᱮᱱ ᱫᱚ ᱵᱟᱨ ᱫᱷᱟᱣ ᱫᱚ ᱾ ᱢᱤᱫ ᱫᱷᱟᱣ ᱜᱮ ᱡᱷᱚᱛᱚ ᱦᱚᱲ ᱠᱚ ᱪᱟᱥᱟ ᱤᱱᱟᱹ ᱨᱮᱜᱮ ᱡᱟ ᱾ ᱟᱨ ᱵᱟᱠᱷᱟᱡ ᱡᱟᱦᱟᱸᱭᱟᱜ ᱠᱚ ᱧᱟᱢᱟ ᱢᱟᱱᱮ ᱡᱚᱢ ᱪᱟᱵᱟ ᱩᱛᱟᱹᱨ ᱛᱟᱭᱟ ᱠᱚ ᱟᱹᱲᱤᱥᱚᱜ-ᱟᱭ ᱩᱱᱤ ᱦᱟᱜ ᱪᱟᱹᱥᱤ ᱛᱤᱱᱟᱹᱜ ᱠᱷᱚᱨᱪᱟ ᱠᱷᱚᱨᱪᱟ ᱠᱟᱜ-ᱟᱭ ᱚᱱᱟ ᱦᱚᱸ ᱧᱮᱞ ᱦᱩᱭᱩᱜ-ᱟ ᱦᱩᱸ ᱾ ᱟᱨ ᱱᱮᱛᱟᱨ ᱛᱚ ᱥᱟᱨ ᱥᱟᱨ ᱠᱚ ᱵᱟᱝ ᱞᱟᱜᱟᱣ ᱞᱮᱱᱠᱷᱟᱱ ᱱᱮᱛᱟᱨ ᱢᱟ ᱦᱩᱲᱩ ᱜᱮ ᱵᱟᱭ ᱦᱩᱭᱩᱜ-ᱟ ᱾ ᱞᱟᱦᱟᱛᱮ ᱞᱮᱠᱟ ᱞᱟᱦᱟᱛᱮ ᱞᱮᱠᱟ ᱠᱷᱚᱛ ᱥᱩᱫᱩ ᱠᱷᱚᱛ ᱤᱫᱤᱭᱟᱛᱮ ᱦᱩᱲᱩ ᱦᱩᱭᱩᱜ-ᱟ ᱚᱱᱠᱟ ᱢᱟ ᱵᱟᱝ ᱦᱩᱭᱩᱜ ᱠᱟᱱᱟ ᱥᱮ ᱱᱮᱛᱟᱨ ᱱᱤᱡ ᱱᱤᱭᱟᱹ ᱥᱚᱢᱚᱭ ᱨᱮᱫᱚ ᱥᱟᱨ ᱛᱚ ᱮᱢ ᱦᱩᱭᱩᱜ ᱜᱮᱭᱟ
ᱦᱮᱸ ᱱᱮᱛᱟᱨ ᱫᱚ ᱚᱱᱠᱟᱜ ᱜᱮ ᱦᱩᱭᱩᱜ ᱠᱟᱱᱟ ᱟᱵᱚ ᱡᱟᱦᱟᱸ ᱛᱤᱱᱟᱹᱜ ᱮᱸᱜ ᱠᱷᱮᱛ ᱠᱚᱨᱮ ᱡᱟᱦᱱᱟᱜ ᱪᱟᱥ ᱞᱟᱹᱜᱤᱫ ᱛᱮᱜᱮ ᱟᱵᱚ ᱥᱩᱫᱷᱩ ᱠᱷᱚᱛ ᱮᱢ ᱛᱮᱫᱚ ᱵᱟᱝ ᱦᱩᱭᱩᱜ ᱠᱟᱱᱟ ᱟᱨᱚ ᱟᱵᱚ ᱥᱟᱨ ᱠᱚ ᱮᱢ ᱦᱩᱭᱩᱜ ᱛᱟᱵᱚᱱᱟ
ᱦᱩᱸ
ᱦᱩᱸ
ᱱᱮᱛᱟᱨ ᱫᱚ ᱟᱹᱰᱤ ᱠᱤᱪᱷᱩ ᱮᱢ ᱦᱩᱭᱩᱜ ᱠᱟᱱᱟ ᱥᱟᱨ ᱜᱮᱛᱚ ᱟᱹᱰᱤ ᱰᱷᱮᱨ ᱯᱚᱭᱥᱟ ᱠᱚ ᱡᱟᱦᱟᱸᱭ ᱪᱟᱹᱥᱤ ᱠᱟᱱᱟᱭ ᱩᱱᱤ ᱟᱱᱮᱭ ᱵᱩᱡᱷᱟᱹᱣᱟ ᱾ ᱦᱮᱸ ᱡᱮᱢᱚᱱ ᱜᱚᱜᱚ ᱵᱟᱵᱟ ᱛᱟᱠᱚ ᱠᱚ ᱪᱟᱥ ᱮᱫ-ᱟ ᱩᱱᱠᱩ ᱫᱚ ᱠᱚᱥᱴᱚ ᱠᱚ ᱵᱩᱡᱷᱟᱹᱣᱟ ᱩᱱᱠᱩ ᱫᱚ ᱠᱚᱥᱴᱚ ᱛᱟᱦᱮᱸ ᱢᱟᱱᱮ ᱠᱟᱹᱢᱤᱭ ᱟᱠᱚ ᱥᱮ ᱠᱟᱹᱢᱤ ᱠᱚᱥᱴᱚ ᱠᱟᱛ ᱛᱮ ᱡᱩᱫᱤ ᱱᱚᱝᱠᱟ ᱦᱩᱭᱩᱜ-ᱟ, ᱟᱵᱚ ᱫᱚ ᱠᱟᱛᱷᱟ ᱦᱩᱭᱩᱜ ᱠᱟᱱᱟ ᱦᱮᱸ ᱦᱮᱸ ᱠᱚᱥᱴᱚ ᱵᱩᱡᱷᱟᱹᱜ-ᱟ ᱡᱮ ᱡᱚᱢ ᱠᱮᱫ ᱛᱟᱞᱮᱭᱟᱠᱚ ᱴᱷᱤᱠ ᱜᱮᱭᱟ ᱠᱤᱱᱛᱩ ᱠᱟᱛᱷᱟ ᱦᱩ ᱚᱱᱟ ᱢᱟᱱᱮ ᱢᱟᱴᱷ ᱨᱮ ᱵᱟᱭ ᱪᱷᱩᱴᱟᱹᱣ ᱵᱟᱭ ᱠᱟᱹᱢᱤ ᱞᱮᱠᱷᱟᱱ ᱥᱮ ᱩᱱᱤ ᱫᱚ ᱠᱚᱥᱴᱚ ᱩᱱᱟᱹᱜ ᱮᱠᱴᱟ ᱵᱟᱭ ᱵᱩᱡᱷᱟᱹᱣᱟ ᱾
ᱦᱳᱭ ᱦᱳᱭ ᱦᱮᱸ ᱡᱟᱦᱟᱸᱭ ᱢᱟᱴ ᱨᱮ ᱠᱟᱹᱢᱤᱭᱟᱭ ᱩᱱᱤᱜᱮ ᱵᱩᱡᱷᱟᱹᱣ ᱫᱟᱲᱮᱭᱟᱜ-ᱟᱭ ᱢᱟᱱᱮ ᱪᱮᱫᱞᱮᱠᱟ ᱢᱟᱱᱮ ᱪᱟᱥ ᱵᱟᱥ ᱨᱮ ᱠᱚᱥᱴᱚ ᱢᱮᱱᱟᱜ-ᱟ
ᱦᱩᱸ ᱦᱩᱸ ᱦᱩᱸ
ᱩᱸ
ᱩᱱᱤ ᱫᱚ ᱠᱚᱥᱴᱚ ᱠᱟᱱᱟᱭ ᱥᱮ ᱩᱱ ᱫᱚ ᱵᱩᱡᱷᱟᱹᱣ ᱜᱮᱭᱟᱭ ᱾
ᱦᱳᱭ
ᱩᱸ ᱛᱟᱞᱮ ᱱᱤᱛᱚᱜ ᱫᱚ ᱢᱟᱱᱮ ᱟᱹᱵᱤᱱ ᱫᱚ ᱡᱚᱜᱟ ᱠᱚᱨᱮ ᱯᱟᱲᱦᱟᱜ ᱠᱟᱱᱟ ᱵᱤᱱ ᱥᱮ ᱢᱟᱱᱮ ᱚᱲᱟᱜ ᱠᱚᱨᱮ ᱜᱮ
ᱮᱸᱜ ᱦᱮᱸ ᱟᱞᱤᱧ ᱫᱚ ᱱᱤᱛᱚᱜ ᱫᱚ ᱮᱸ ᱯᱟᱲᱦᱟᱣ ᱚᱞᱚᱜ ᱯᱟᱲᱦᱟᱜ ᱥᱟᱞᱟᱜ ᱡᱚᱲᱟᱣ ᱢᱮᱱᱟᱜ ᱞᱤᱧᱟ᱾ ᱥᱟᱶᱛᱮ ᱚᱲᱟᱜ ᱠᱚᱨᱮ ᱱᱟᱜ ᱠᱟᱢᱤ ᱠᱚᱦᱚᱸ ᱠᱚᱨᱟᱣ ᱦᱩᱭᱩᱜ ᱜᱮᱭᱟ ᱴᱩᱠ ᱴᱟᱠ᱾ ᱢᱟᱱᱮ ᱚᱲᱟᱜ ᱦᱚᱲ ᱡᱩᱫᱤ ᱠᱚ ᱞᱟᱹᱭᱟ ᱮ ᱚᱱᱠᱟ ᱠᱟᱢᱤ ᱜᱚᱲᱚ ᱠᱚ ᱛᱟᱞᱮ ᱚᱱᱟ ᱠᱚ ᱠᱚᱨᱟᱣ ᱦᱩᱭᱩᱜ ᱜᱮᱭᱟ᱾
ᱦᱮᱸ ᱢᱟᱱᱮ ᱚᱲᱟᱜ ᱢᱟᱱᱮ ᱚᱲᱟᱜ ᱨᱮᱜᱮ ᱵᱤᱱ ᱛᱟᱦᱮᱱ ᱜᱮᱭᱟ ᱚᱱᱠᱟ ᱵᱟᱦᱨᱮ ᱠᱚᱨᱮ ᱫᱚ ᱵᱟᱝ
ᱦᱚᱭ ᱦᱚᱭ ᱚᱲᱟᱜ ᱨᱮᱜᱮ ᱞᱤᱧ ᱛᱟᱦᱮᱱᱟ ᱚᱲᱟᱜ ᱨᱮ ᱛᱟᱦᱮᱸ ᱞᱮᱱ ᱠᱷᱟᱱ ᱢᱟ ᱚᱞᱚᱜ ᱯᱟᱲᱦᱟᱣ ᱦᱚᱸ ᱠᱚᱨᱟᱣ ᱦᱩᱭᱩᱜ-ᱟ ᱥᱟᱶᱛᱮ ᱚᱲᱟᱜ ᱨᱮ ᱡᱟᱦᱟᱸ ᱠᱟᱢᱤ ᱠᱚ ᱛᱟᱦᱮᱱᱟ ᱚᱱᱟ ᱠᱚ ᱮ ᱴᱩᱠ ᱴᱟᱹᱠ ᱥᱟᱢᱴᱟᱣ ᱦᱩᱭᱩᱜ-ᱟ᱾
ᱚᱱᱮ ᱮᱸ ᱵᱤᱭᱮ ᱦᱮᱸ ᱚᱱᱠᱟ ᱠᱚᱞᱮᱪ ᱠᱚᱨᱮ ᱜᱤᱧ ᱯᱟᱲᱦᱟᱜ ᱠᱟᱱᱟ᱾
ᱦᱮᱸ ᱯᱟᱲᱦᱟᱜ ᱠᱟᱱ ᱜᱮᱭᱟ ᱞᱤᱧ᱾
ᱟᱪᱪᱷᱟ ᱪᱷᱟ ᱦᱮᱸ ᱦᱩᱸᱻ ᱦᱚᱞᱟ ᱢᱟ ᱟᱞᱮ ᱥᱮᱱ ᱫᱚᱢᱮ ᱫᱟᱜ ᱠᱮᱫ-ᱟᱭ ᱟᱯᱮᱥᱮᱱ ᱜᱮ ᱪᱮᱠᱟ ᱫᱟᱜ ᱡᱟᱹᱲᱤ ᱠᱚ
ᱪᱮᱫ ᱫᱚ ᱦᱮᱸ ᱫᱟᱜ ᱡᱟᱹᱲᱤ ᱫᱚ ᱮᱸ ᱦᱩᱭᱮᱱ ᱜᱮᱭᱟ ᱮᱸ ᱦᱚᱞᱟ ᱛᱚ ᱢᱟᱱᱮ ᱦᱚᱞᱟ ᱡᱟᱦᱟᱸ ᱛᱮᱦᱤᱧ ᱧᱤᱫᱟᱹ ᱡᱟᱦᱟᱸ ᱪᱟᱞᱟᱣ ᱠᱟᱱ ᱛᱟᱦᱮᱸᱜ-ᱟ ᱚᱱᱟ ᱧᱤᱫᱟᱹ ᱛᱚ ᱫᱟᱜ ᱟᱠᱟᱫ ᱫᱟᱭ ᱢᱟᱱᱮ ᱧᱤᱫᱟᱹ ᱵᱮᱲᱟᱭ ᱫᱟᱜ ᱟᱠᱟᱜ ᱛᱟᱦᱮᱸᱜ ᱟᱭ᱾
ᱟᱪᱪᱷᱟ᱾
ᱦᱚᱭ
ᱟᱞᱮ ᱫᱚ ᱦᱚᱞᱟ ᱫᱚ ᱢᱤᱫ ᱧᱤᱫᱟᱹ ᱫᱟᱜ ᱠᱟᱜ-ᱟᱭ᱾ ᱢᱟᱱᱮ ᱢᱤᱫ ᱧᱤᱫᱟᱹ ᱫᱚ ᱵᱚᱞᱛᱮ ᱫᱚ ᱵᱟᱝᱟ ᱢᱟᱱᱮ ᱚᱱᱠᱟ ᱵᱟᱨᱚᱴᱟ ᱮᱠᱴᱟ ᱦᱟᱹᱵᱤᱡ ᱫᱚ ᱫᱟᱜ ᱠᱟᱜ-ᱟᱭ᱾
ᱟᱪᱪᱷᱟ᱾
ᱩᱸ ᱛᱟᱨᱟᱥᱤᱧ ᱵᱮᱲᱟ ᱠᱷᱚᱱᱟᱜ ᱚᱱᱠᱟ ᱪᱟᱴᱠᱟ ᱯᱟᱥᱴᱟ ᱥᱮᱫ ᱠᱷᱚᱱᱟᱜ ᱫᱟᱜ ᱟᱠᱟᱜ-ᱟᱭ ᱩᱸᱢ ᱧᱤᱫᱟᱹ᱾ ᱟᱹᱰᱤ ᱧᱤᱫᱟᱹ ᱦᱟᱵᱤᱡ ᱜᱮ ᱫᱟᱜ ᱟᱠᱟᱟᱜ-ᱟᱭ ᱵᱟᱨᱚᱴᱟ ᱮᱠᱴᱟ ᱦᱟᱹᱵᱤᱡ᱾
ᱦᱮᱸ ᱦᱮᱸ ᱱᱚᱛᱮ ᱦᱚᱸ ᱚᱱᱠᱟ ᱜᱮ, ᱮᱸᱜ ᱟᱨ ᱛᱟᱦᱞᱮ ᱟᱯᱮ ᱥᱮᱫ ᱫᱚ ᱚᱱᱠᱟ ᱟᱯᱮᱭᱟᱜ ᱚᱲᱟᱜ ᱥᱩᱨ ᱠᱚᱨᱮ ᱚᱱᱠᱟ ᱫᱟᱨᱮ ᱠᱚ ᱢᱮᱱᱟᱜ-ᱟ?
ᱩᱸ ᱦᱮᱸ ᱚᱲᱟᱜ ᱥᱩᱨ ᱠᱚᱨᱮ ᱦᱚᱸ ᱫᱟᱲᱮ ᱫᱟᱨᱮ ᱡᱷᱚᱛᱚ ᱩᱸ ᱢᱟᱱᱮ ᱟᱞᱮ ᱫᱚ ᱮᱸ ᱞᱟᱹᱭ ᱜᱟᱱᱚᱜ-ᱟ ᱜᱚᱴᱟ ᱫᱷᱟᱨᱮ ᱛᱮᱜᱮ ᱜᱚᱴᱟ ᱫᱷᱟᱨᱮ ᱜᱮ ᱵᱤᱨ ᱢᱮᱱᱟᱜ-ᱟ ᱟᱞᱮ ᱫᱷᱟᱨᱮ ᱨᱮᱫᱚ᱾ ᱟᱨ ᱚᱲᱟᱜ ᱢᱟᱱᱮ ᱥᱩᱨ ᱜᱮᱭᱟ ᱟᱹᱰᱤ ᱥᱩᱨ ᱨᱮ᱾ ᱯᱟᱸᱪ ᱢᱤᱱᱤᱴ ᱦᱚᱸ ᱛᱟᱲᱟᱢ ᱛᱮ ᱵᱟᱭ ᱞᱟᱜᱟᱜ-ᱟ ᱵᱤᱨ ᱵᱚᱞᱚ ᱥᱮᱴᱮᱨ ᱛᱮ᱾
ᱟᱱᱟ
ᱩᱸᱻ᱾
ᱦᱮᱸ ᱟᱞᱮ ᱥᱮᱫᱽ ᱦᱚᱸ ᱚᱱᱠᱟ ᱜᱮ᱾
ᱟᱪᱪᱷᱟ ᱦᱮᱸᱜ ᱦᱮᱸ ᱚᱠᱚᱨ ᱚᱠᱛᱚ ᱠᱚᱢᱟ ᱪᱟᱵᱟ ᱤᱫᱤᱭᱮᱱᱟ᱾ ᱥᱮᱴᱮᱨᱮᱱᱟ ᱢᱟᱱᱮ ᱛᱟᱦᱚᱞᱮ ᱥᱟᱜᱩᱱ ᱧᱤᱫᱟᱹ, ᱦᱮᱸ᱾